ᱡᱚᱦᱟᱨ ᱜᱮ
ᱦᱮᱸ ᱦᱮᱸ ᱡᱚᱦᱟᱨ ᱜᱮ
ᱪᱮᱫ ᱠᱚᱵᱤᱱ ᱪᱤᱠᱟᱹᱭ ᱮᱫᱟ ᱵᱮᱥ ᱡᱚᱛᱚ ᱜᱮ ᱵᱮᱥ ᱜᱮ?
ᱦᱮᱸ ᱦᱮᱸ ᱵᱮᱥ ᱜᱮᱭᱟᱞᱮ ᱱᱤᱛ ᱜᱷᱟᱹᱲᱤᱡ ᱫᱚ, ᱚᱲᱟᱜ ᱦᱚᱲ ᱠᱚ ᱦᱚᱸ ᱵᱷᱟᱜᱤ ᱜᱮᱭᱟ ᱠᱚ᱾
ᱦᱮ ᱟᱞᱮ ᱦᱚᱸ ᱡᱚᱛᱚ ᱜᱮ ᱵᱮᱥ ᱵᱟᱲᱟ ᱜᱮ᱾ ᱱᱚᱜᱼᱚᱭ ᱠᱤᱪᱷᱩᱩᱜ ᱠᱷᱚᱱ ᱞᱟᱦᱟ ᱨᱮᱜᱮᱞᱮ ᱡᱚᱢ ᱵᱟᱲᱟ ᱠᱮᱫ ᱛᱮᱞᱮ ᱜᱤᱛᱤᱡ ᱞᱟᱹᱜᱤᱫ ᱫᱚ ᱱᱟᱦᱟᱜ ᱚᱱᱟᱞᱮ ᱟᱫᱚ, ᱟᱯᱮ ᱦᱚᱸᱯᱮ ᱡᱚᱢ ᱵᱟᱲᱟ ᱠᱮᱫᱟ?
ᱟᱨᱤᱞᱮ ᱡᱚᱢ ᱵᱟᱲᱟᱭᱟ, ᱤᱥᱤᱱ ᱠᱚ ᱫᱚ ᱦᱩᱭ ᱠᱟᱜᱼᱟᱞᱮ ᱡᱚᱢ ᱫᱚ ᱟᱮᱨᱤ ᱦᱩᱭᱩᱜᱼᱟ ᱦᱟᱸᱜ᱾
ᱪᱮᱫ ᱯᱮ ᱩᱛᱩ ᱠᱟᱫᱟ ᱟᱫᱚ?
ᱟᱨ ᱪᱮᱫ ᱠᱚ ᱫᱚ ᱚᱱᱟ ᱛᱮᱭᱟ ᱥᱚᱵᱡᱤ ᱠᱚ ᱜᱮ ᱩᱛᱩ ᱦᱩᱭ ᱟᱠᱟᱱᱟ
ᱟᱪᱪᱷᱟ
ᱟᱯᱮ ᱥᱮᱫ ᱫᱚ ᱫᱟᱜ ᱫᱚ ᱚᱠᱟ ᱞᱮᱠᱟ ᱡᱟᱹᱲᱤᱭ ᱮᱫᱟᱭ?
ᱦᱚᱸ ᱫᱚᱢᱮ ᱡᱟᱹᱲᱤᱭᱮᱫᱟ ᱱᱚᱜᱼᱚᱭ ᱵᱟᱨ ᱫᱤᱱ ᱦᱩᱭ ᱜᱚᱫ ᱟᱠᱟᱱᱟ ᱟᱹᱰᱤ ᱟᱹᱰᱤᱜᱟᱱᱮ ᱡᱟᱹᱲᱤᱭᱮᱫᱟ ᱟᱨ ᱵᱟᱱ ᱜᱚᱫ ᱠᱮᱜᱼᱟ ᱡᱟᱦᱟᱸ ᱛᱤᱱᱟᱹᱜ ᱛᱚᱞᱟ ᱠᱚᱞᱮ ᱜᱤᱲᱤ ᱞᱟᱜᱼᱟ ᱡᱚᱛᱚ ᱩᱱᱩᱢ ᱤᱫᱤ ᱜᱚᱫ ᱠᱟᱭ ᱚᱱᱟ ᱠᱚ ᱜᱚᱡᱟᱣ ᱩᱰᱩᱠᱚᱜᱼᱟ ᱥᱮ ᱥᱮ ᱵᱟᱝᱟᱛᱟᱨ ᱨᱮᱱᱟᱜ ᱵᱟᱝ ᱵᱟᱰᱟᱭᱚᱜ ᱠᱟᱱᱟ
ᱚ ᱟᱫᱚ ᱟᱪᱲᱟ ᱠᱟᱫᱟ ᱯᱮᱥᱮ ᱢᱟᱱᱮ ᱛᱚᱞᱟ ᱜᱮᱯᱮ ᱜᱮ ᱢᱟᱱᱮ ᱪᱟᱨᱟ ᱜᱮᱯᱮ ᱜᱤᱰᱤ ᱠᱟᱜᱽ ᱜᱮᱭᱟ
ᱦᱮᱸ ᱱᱤᱭᱟᱹ ᱥᱮᱨᱢᱟ ᱢᱟ ᱟᱹᱰᱤ ᱟᱨ ᱱᱳᱭᱟ ᱟᱥᱟᱲ ᱵᱚᱸᱜᱟ ᱨᱮᱜᱮ ᱡᱟᱦᱟᱸᱭ ᱫᱟᱜ ᱟᱵᱩ ᱠᱟᱱᱟᱭ ᱟᱞᱮᱢᱟ ᱥᱮᱨᱢᱟ ᱫᱟᱜ ᱜᱮ ᱵᱷᱚᱨᱥᱟ, ᱚᱱᱟ ᱚᱱᱟ ᱪᱷᱟᱲᱟ ᱥᱩᱵᱤᱫᱷᱟ ᱦᱚᱸ ᱵᱟᱹᱱᱩᱜ ᱟᱠᱟᱫᱟ ᱟ ᱫᱟᱜ ᱞᱮᱫᱟᱭ ᱟᱫᱚ ᱚᱱᱟ ᱤᱠᱟᱹᱛᱮ ᱱᱳᱭ ᱢᱤᱫ ᱫᱷᱟᱣ ᱱᱚᱜᱼᱚᱭ ᱞᱟᱹᱭ ᱠᱮᱫ ᱛᱟᱞᱮ ᱱᱚᱜᱼᱚᱭ ᱛᱚᱲᱟ ᱠᱚ ᱜᱤᱰᱤᱭ ᱠᱟᱱ ᱛᱮ ᱦᱟᱨᱟ ᱞᱮᱱ ᱠᱷᱟᱱ ᱞᱮ ᱨᱚᱦᱚᱭ ᱞᱮ ᱮᱛᱚᱦᱚᱵᱟ
ᱚ, ᱟᱯᱮ ᱥᱮᱫ ᱫᱚ ᱜᱟᱰᱟ ᱠᱚᱫᱚ ᱵᱟ. ᱪᱩᱜ ᱟᱠᱟᱫᱟ?
ᱦᱮᱸ ᱢᱤᱫᱴᱟᱱ ᱢᱮᱱᱟᱜᱼᱟ ᱟᱹᱰᱤ ᱮᱢᱟᱱ ᱛᱮᱭᱟᱜ ᱜᱟᱰᱟ ᱠᱚᱫᱚ ᱢᱟᱱᱮ ᱟ ᱧᱩᱛᱩᱢ ᱜᱮᱞᱤᱧ ᱵᱟᱲᱟᱭ ᱜᱚᱫ ᱟᱠᱟᱟᱜᱼᱟ ᱱᱟᱦᱟᱜ ᱟᱫᱚ ᱜᱟᱰᱟ ᱫᱚ ᱢᱮᱱᱟᱜ ᱫᱚ ᱢᱮᱱᱟᱜ ᱟᱠᱟᱜ ᱜᱮᱭᱟ
ᱚ ᱦᱚᱸᱝ
ᱟᱪᱪᱷᱟ ᱟᱹᱞᱤᱧ ᱢᱟ ᱵᱟᱹᱞᱤᱧ ᱵᱟᱲᱟᱭ ᱞᱮᱫ ᱛᱟᱸᱦᱮᱱᱟ ᱥᱚᱵᱚᱨᱱᱟ ᱱᱟᱠᱷᱟ ᱜᱟᱰᱟ ᱥᱮᱱ ᱱᱟᱹᱭ ᱠᱟᱱᱟ ᱛᱚ ᱵᱟᱹᱞᱤᱧ ᱵᱟᱲᱟᱭ ᱜᱚᱫ ᱠᱟᱜᱼᱟ ᱜᱟᱰᱟ ᱫᱚ ᱚᱠᱟ ᱠᱚ ᱢᱮᱛᱟᱜ ᱠᱟᱱᱟ?
ᱜᱟᱰᱟ ᱫᱚ ᱡᱟᱦᱟᱸ ᱫᱚ ᱱᱟᱹᱭ ᱫᱚ
ᱱᱟᱹᱭ ᱟᱨ ᱜᱟᱰᱟ ᱫᱚ ᱥᱚᱢᱟᱱ ᱜᱮᱭᱟ ᱥᱮ ᱵᱷᱮᱜᱟᱨ ᱧᱚᱜ ᱜᱮᱭᱟ?
ᱟᱨ ᱱᱟᱹᱭ ᱵᱚᱞᱛᱮ ᱫᱚ ᱚᱱᱮ ᱡᱟᱦᱟᱸ ᱫᱤᱜᱷᱟ ᱫᱚᱠᱚ ᱞᱟᱹᱭᱮᱜᱼᱟ ᱚᱱᱟᱜᱮ ᱱᱟᱹᱭ ᱠᱟᱱᱟ ᱟᱨ ᱜᱟᱰᱟ ᱫᱚ ᱡᱟᱦᱟᱸ ᱫᱚ ᱞᱤᱸᱜᱤ ᱪᱟᱞᱟᱜ ᱠᱟᱱᱟ ᱡᱟᱦᱟᱸ ᱦᱟᱱᱟ ᱦᱚᱸ ᱞᱤᱸᱜᱤ ᱫᱚ ᱞᱤᱸᱜᱤᱜ ᱠᱟᱱᱟ
ᱦᱮᱸ
ᱟᱫᱚ ᱟᱢᱫᱚ ᱵᱟᱢ ᱵᱟᱰᱟᱭ ᱛᱮ ᱜᱟᱰᱟ ᱫᱚ ᱚᱠᱟ ᱠᱚ ᱞᱟᱹᱭᱮᱜᱼᱟ ᱱᱟᱹᱭ ᱚᱠᱟ ᱠᱚ ᱞᱟᱹᱭᱮᱜᱼᱟ
ᱵᱟᱝ ᱵᱟᱝ ᱠᱤ ᱢᱟᱱᱮ ᱢᱤᱢᱤᱫ ᱚᱠᱛᱚ ᱚᱱᱠᱟ ᱵᱩᱡᱷᱟᱹᱜ ᱜᱮᱭᱟ ᱢᱟᱱᱮ
ᱜᱟᱰᱟ ᱱᱟᱹᱭ ᱫᱚ ᱮᱠᱤ ᱜᱮᱭᱟ ᱥᱮ ᱪᱮᱫ ᱞᱟᱹᱭᱫᱟᱹᱧ ᱜᱟᱰᱟ ᱱᱟᱹᱭ ᱫᱚ ᱟᱢᱫᱚᱢ ᱮᱠᱤ ᱜᱮᱢ ᱢᱚᱱᱮ ᱜᱮᱭᱟ ᱥᱮ ᱪᱮᱫ?
ᱦᱮᱸ ᱦᱮᱸ ᱮᱠᱤ ᱜᱮ ᱮᱠᱤ ᱜᱮ ᱚᱱᱠᱟᱟᱜ ᱜᱮ ᱵᱩᱡᱷᱟᱹᱜᱼᱟ ᱚᱱᱠᱟ ᱞᱟᱹᱭ ᱦᱚᱸ ᱞᱟᱹᱭ ᱵᱟᱲᱟ ᱚᱱᱠᱟ ᱢᱤᱫ ᱥᱚᱢᱟᱱ ᱜᱮ ᱟᱫᱚ
ᱟᱸ
ᱛᱟᱦᱚᱞᱮ ᱯᱩᱠᱷᱨᱤ ᱟᱨ ᱤᱭᱟᱹ ᱵᱟᱸᱱᱫ ᱠᱚᱫᱚ ᱮᱠᱤ ᱜᱮᱢ ᱵᱩᱡᱷᱟᱹᱣ ᱜᱮᱭᱟ ᱥᱮ ᱪᱮᱫ
ᱵᱟ ᱵᱟ ᱚᱱᱟ ᱠᱚᱫᱚ ᱟᱞᱜᱟ ᱟᱞᱜᱟ ᱧᱚᱜ ᱜᱮᱭᱟ
ᱚᱸ
ᱛᱤᱱᱟᱹᱜ
ᱦᱮᱸ ᱟᱞᱮ ᱥᱮᱫ ᱦᱚᱸ ᱵᱟᱨ ᱫᱷᱟᱣ ᱜᱮᱞᱮ ᱪᱟᱥ ᱜᱮᱭᱟ ᱟᱞᱮ ᱥᱮᱫ ᱫᱷᱚᱨᱚᱢ ᱨᱮᱦᱚᱸᱞᱮ ᱪᱟᱥᱟ ᱵᱚᱨᱥᱟ ᱨᱮᱢᱟ ᱢᱮᱱᱟᱜ ᱜᱮᱭᱟ᱾
ᱦᱩᱲᱩ ᱵᱟᱫ ᱠᱟᱛᱮᱫ ᱟᱨ ᱪᱮᱫ ᱠᱚ ᱪᱟᱥ ᱜᱮᱭᱟ ᱡᱟᱦᱟᱸ ᱟᱵᱚ ᱵᱮᱵᱥᱟᱭᱟ ᱡᱟᱦᱟᱱᱟᱜ ᱠᱚ ᱜᱚᱦᱚᱢ ᱠᱚ ᱠᱚ ᱠᱤ ᱵᱟᱫᱟᱢ ᱠᱚ ᱟᱹᱞᱩ ᱠᱚ
ᱱᱤᱛ ᱵᱚᱨᱥᱟ ᱨᱮᱢᱟ ᱦᱩᱲᱩ ᱵᱟᱫ ᱠᱟᱛᱮᱫ ᱢᱟᱱᱮ ᱥᱚᱥᱟ ᱠᱚ ᱠᱚ ᱪᱟᱥ ᱵᱟᱲᱟᱭ ᱫᱟ ᱢᱮᱱ ᱥᱚᱥᱟ ᱠᱚ ᱠᱚ ᱪᱟᱥ ᱜᱮᱭᱟ, ᱟᱫᱚ ᱟᱞᱮ ᱫᱚ ᱵᱟᱝ ᱞᱮ ᱪᱟᱥ ᱟᱠᱟᱫᱟ᱾ ᱟᱫᱚ ᱟᱞᱮ ᱥᱮᱫ ᱫᱚ ᱠᱚ ᱪᱟᱥ ᱮᱫᱟ ᱥᱚᱥᱟ ᱠᱚ ᱠᱚ
ᱟᱫᱚ ᱚᱱᱟᱛᱮ ᱪᱟᱥ ᱱᱚᱣᱟ ᱟᱞᱮ ᱚᱱᱟ ᱱᱟᱹᱭ ᱢᱮᱱᱟᱜᱼᱟ ᱚᱸᱰᱮ ᱠᱷᱚᱱᱟᱜ ᱡᱟᱦᱟᱸ ᱫᱟᱜ ᱠᱚ ᱟᱲᱟᱜ ᱞᱮᱱ ᱠᱤᱪᱷᱩ ᱜᱟᱱ ᱟᱫᱷᱟ ᱫᱚ ᱥᱮᱴᱮᱨᱚᱜ ᱜᱮᱭᱟ, ᱟᱫᱷᱟᱨᱮ ᱢᱟᱠᱚ ᱟᱠᱚᱴ ᱫᱚᱦᱚᱭᱟ ᱚᱱᱟ ᱫᱟᱜ ᱢᱟ᱾ ᱛᱚ ᱡᱟᱦᱟᱸ ᱯᱷᱚᱨᱮ ᱨᱮᱠᱤ ᱛᱟᱭ ᱱᱚᱢ ᱥᱮᱫᱟᱜ ᱡᱟᱦᱟᱸᱭ ᱟᱹᱛᱩ ᱠᱚ ᱢᱮᱱᱟᱜ ᱠᱚᱣᱟ ᱛᱟᱭᱱᱚᱢ ᱥᱮᱱ ᱫᱟᱜ ᱫᱚ ᱵᱟᱝ ᱞᱤᱸᱜᱤ ᱥᱮᱴᱮᱨᱚᱜ ᱜᱮᱭᱟ᱾ ᱛᱚ ᱚᱱᱟ ᱤᱠᱟᱹᱛᱮ ᱚᱱᱟ ᱚᱠᱟ ᱠᱚ ᱞᱤᱸᱜᱤ ᱥᱮᱴᱮ ᱨᱚᱜ ᱜᱮᱭᱟ ᱚᱠᱟ ᱞᱮᱠᱟ ᱠᱚ ᱵᱟᱜᱩ ᱟᱠᱟᱫ ᱚᱱᱟ ᱜᱟᱰᱟ ᱞᱮᱠᱟ ᱛᱚ ᱢᱩᱪᱟᱹᱫ ᱥᱮᱱ ᱦᱤᱡᱩᱜ ᱫᱷᱟᱹᱨᱤᱡ ᱛᱮᱫᱚ ᱞᱟᱜᱟᱜ ᱜᱮᱭᱟ ᱴᱟᱭᱤᱢ ᱚᱱᱟ ᱦᱮᱡ ᱵᱟᱲᱟ ᱛᱮᱜᱮ ᱟᱫᱷᱟ ᱫᱟᱜ ᱫᱚ ᱦᱟᱱᱛᱮ ᱨᱮᱠᱚ ᱟᱸᱡᱮᱫ ᱠᱟᱜᱼᱟ ᱡᱟᱦᱟᱸᱛᱤᱱᱟᱹᱜ ᱵᱟᱫᱟᱢ ᱠᱚ ᱦᱟᱱᱛᱮ ᱨᱮ ᱢᱟᱲᱟᱝ ᱥᱮᱫ ᱠᱚ ᱪᱟᱥ ᱜᱮᱭᱟ ᱥᱤᱛᱩᱝ ᱫᱤᱱ ᱚᱱᱛᱮ ᱟᱥᱟᱲ ᱫᱤᱱ ᱢᱟ ᱥᱮᱨᱢᱟ ᱫᱟᱜ ᱡᱟᱹᱲᱤ ᱛᱮ ᱜᱚᱴᱟ ᱠᱚ ᱪᱟᱥ ᱜᱮᱭᱟ ᱦᱩᱲᱩ ᱜᱮ᱾
ᱦᱮᱸ ᱦᱮᱸ ᱟᱫᱚ ᱪᱟᱥ ᱵᱟᱲᱟ ᱠᱚᱫᱚᱢ ᱵᱟᱰᱟᱭ ᱜᱮᱭᱟ ᱥᱮ ᱵᱟᱝ ᱦᱟᱜ
ᱦᱩᱸ ᱟᱫᱚ ᱪᱟᱥᱼᱵᱟᱥ ᱡᱩᱫᱤ ᱵᱟᱢ ᱵᱟᱲᱟᱭ ᱠᱟᱜᱼᱟ ᱢᱮᱱ ᱠᱷᱟᱱ ᱟᱫᱚ ᱞᱟᱦᱟ ᱛᱮ ᱫᱚ ᱚᱠᱟ ᱞᱮᱠᱟᱢ ᱥᱚᱝ ᱥᱟᱨ ᱡᱤᱵᱚᱱ ᱨᱮ ᱚᱠᱟ ᱞᱮᱠᱟᱱ ᱚᱞᱚᱜ ᱯᱟᱲᱦᱟᱣ ᱛᱮᱢᱟ ᱵᱟᱝ ᱜᱟᱱᱚᱜᱼᱟ ᱪᱟᱥ ᱵᱟᱥ ᱡᱩᱫᱤ ᱵᱟᱢ ᱵᱟᱲᱟᱭ ᱠᱟᱜ ᱠᱷᱟᱱ ᱫᱚ ᱪᱮᱫ ᱮᱢ ᱪᱤᱠᱟᱹᱭᱟ
ᱟᱫᱚᱢ ᱟᱫᱚᱢ ᱦᱚᱲ ᱠᱚᱫᱚ ᱟᱫᱚ ᱪᱟᱥ ᱵᱟᱥ ᱠᱚᱫᱚ ᱩᱱᱟᱹᱜ ᱫᱚ ᱵᱟᱝ ᱠᱚ ᱵᱟᱰᱟᱭ ᱜᱮᱭᱟ᱾ ᱡᱮᱢᱚᱱ ᱥᱤ ᱠᱟᱛᱮᱫ ᱱᱟᱦᱮᱞ ᱥᱤ ᱠᱟᱛᱮᱫ ᱥᱮ ᱤᱭᱟᱹ ᱴᱟᱠ ᱴᱚᱨ ᱠᱚᱛᱮ ᱜᱮ ᱠᱟᱹᱢᱤ
ᱟᱨ ᱦᱮ ᱱᱮᱛᱟᱨ ᱢᱟ ᱟᱫᱷᱩᱱᱤᱠ ᱡᱩᱜᱽ ᱦᱮᱡ ᱮᱱᱟ ᱡᱟᱦᱟᱸ ᱫᱚ ᱢᱟᱱᱮ ᱢᱟᱲᱟᱝ ᱱᱟᱦᱮᱞ ᱛᱮ ᱥᱤ ᱵᱟᱲᱟ ᱦᱩᱭᱩᱜ ᱦᱩᱭᱩᱜ ᱠᱟᱱ ᱛᱟᱦᱮᱸᱫ ᱰᱟᱹᱝᱨᱤ ᱠᱚ ᱛᱮ ᱟᱨ ᱱᱤᱛᱚᱜ ᱢᱟ ᱴᱨᱟᱠᱴᱟᱨ ᱠᱤ ᱯᱟᱣᱟᱨ ᱴᱤᱞᱟᱨ ᱛᱮ ᱡᱟᱦᱟᱸ ᱥᱤᱜ ᱠᱟᱱᱟ ᱡᱟᱦᱟ ᱯᱚᱨᱮ ᱠᱤ ᱵᱟᱹᱫᱽ ᱨᱮ ᱩᱱ ᱠᱩ ᱞᱮᱸᱰᱮᱫ ᱜᱚᱸᱜᱷᱟ ᱦᱟᱹᱠᱩ ᱡᱟᱦᱟᱸ ᱛᱤᱱᱟᱹᱜ ᱩᱱᱠᱩ ᱦᱚᱸ ᱠᱚ ᱢᱟᱞᱚᱴ ᱪᱟᱵᱟᱜ ᱠᱟᱱᱟ ᱵᱟᱹᱭ ᱵᱟᱹᱭ ᱛᱮ, ᱥᱟᱹᱨᱤ ᱥᱮ ᱵᱟᱝ?
ᱦᱳᱭ ᱦᱳᱭ ᱟᱫᱚ ᱱᱮᱛᱟᱨ ᱢᱟ ᱢᱚᱥᱞᱟ ᱜᱮ ᱡᱟᱹᱥᱛᱤ ᱵᱚᱱ ᱮᱢᱟᱜ ᱠᱟᱱᱟ ᱛᱚ ᱵᱟᱹᱫᱽ ᱠᱷᱮᱛ ᱠᱚᱨᱮ ᱟᱫᱚ ᱞᱟᱦᱟ ᱛᱮ ᱫᱚ ᱤᱱᱟᱹ ᱠᱷᱟᱹᱛᱤᱨ ᱛᱮ ᱜᱮ ᱛᱚ ᱟᱫᱚ ᱞᱟᱦᱟ ᱛᱮᱫᱚ ᱜᱩᱨᱤᱡ ᱠᱚᱛᱮ ᱜᱮ ᱠᱚ ᱪᱟᱥ ᱵᱟᱥ ᱠᱚ ᱠᱚᱨᱟᱣ ᱛᱟᱦᱮᱸᱜᱼᱟ ᱤᱱᱟᱹ ᱠᱷᱟᱹᱛᱤᱨ ᱛᱮ ᱜᱮ ᱠᱚ ᱛᱟᱦᱮᱸ ᱞᱮᱱᱟ ᱱᱮᱛᱟᱨ ᱢᱟ ᱥᱟᱨ ᱢᱚᱥᱞᱟ ᱛᱮ ᱜᱮ ᱠᱚ ᱜᱩᱡᱩᱜ ᱠᱟᱱᱟ ᱩᱱᱠᱩ ᱫᱚ᱾
ᱦᱮᱸ ᱚᱱᱟ ᱠᱚᱛᱮ ᱦᱚᱸ ᱟᱨ ᱱᱚᱣᱟ ᱡᱟᱦᱟᱸ ᱛᱤᱱᱟᱹᱜ ᱯᱟᱣᱟᱨ ᱴᱤᱞᱟᱨ ᱴᱨᱟᱠᱴᱚᱨ ᱠᱚ ᱛᱮ ᱥᱤᱜ ᱠᱟᱱᱟ ᱩᱱᱠᱩ ᱠᱚᱛᱮ ᱦᱚᱸᱠᱚ ᱜᱩᱡᱩᱜ ᱠᱟᱱ ᱜᱮᱭᱟ᱾ ᱟᱹᱵᱤᱱ ᱵᱤᱱ ᱧᱮᱞ ᱵᱟᱲᱟ ᱭᱮᱫ ᱠᱚᱣᱟ ᱱᱮᱛᱟᱨ ᱵᱟᱹᱫᱽ ᱨᱮ ᱦᱟᱹᱠᱩ ᱚᱱᱠᱟ ᱵᱤᱱ ᱧᱮᱞ ᱵᱟᱲᱟ ᱭᱮᱫ ᱠᱚᱣᱟ ᱢᱟᱲᱟᱝ ᱞᱮᱠᱟ ᱡᱟᱣ ᱞᱮᱠᱟ
ᱵᱟᱝ ᱵᱟᱝ ᱱᱮᱛᱟᱨ ᱫᱚ ᱚᱱᱠᱟ ᱫᱚ ᱵᱟᱝ ᱠᱚ ᱧᱮᱞ ᱧᱟᱢᱚᱜ ᱠᱟᱱᱟ ᱠᱚ ᱟᱫᱚ ᱚᱱᱮ ᱴᱨᱟᱠ ᱴᱚᱨ ᱠᱚᱛᱮ ᱥᱤ ᱱᱟᱦᱮᱞ ᱠᱚᱛᱮ ᱥᱤ ᱞᱮᱠᱷᱟᱱ ᱩᱱᱟᱹᱜ ᱫᱚ ᱵᱟᱝ ᱠᱚ ᱪᱟᱵᱟ ᱠᱚᱜᱼᱟ᱾ ᱟᱫᱚ ᱟᱵᱚ ᱛᱮ ᱜᱮ ᱵᱚᱱ ᱫᱷᱚᱝᱥᱚᱭ ᱮᱫᱟ ᱚᱱᱟ ᱠᱚᱫᱚ ᱩᱱᱠᱩ ᱠᱚ
ᱟᱪᱪᱷᱟ ᱟᱫᱚ ᱱᱚᱣᱟ ᱟᱵᱚ ᱥᱟᱱᱛᱟᱲ ᱚᱞᱪᱤᱠᱤ ᱛᱮ ᱵᱤᱱ ᱚᱞᱚᱜ ᱠᱟᱱᱟ ᱛᱚ ᱵᱮ
ᱟᱹᱞᱤᱧ ᱞᱤᱧ ᱞᱟᱹᱭᱮᱫᱼᱟ ᱥᱟᱱᱛᱟᱲ ᱚᱞᱪᱤᱠᱤ ᱛᱮᱵᱤᱱ ᱚᱞᱚᱜ ᱯᱟᱲᱦᱟᱜ ᱠᱟᱱᱟ ᱥᱮ ᱵᱟᱝ?
ᱦᱮᱸ ᱦᱮᱸ ᱚᱞᱪᱤᱠᱤ ᱛᱮᱞᱤᱧ ᱚᱞᱚᱜᱚᱜ ᱠᱟᱱ ᱜᱮᱭᱟ᱾
ᱛᱤᱱᱟᱹᱜ ᱫᱷᱟᱹᱨᱤᱡ ᱵᱮᱱ ᱥᱮᱬᱟ ᱠᱮᱜᱼᱟ ᱟᱨ ᱟᱯᱮ ᱟᱛᱳ ᱠᱚᱨᱮ ᱛᱤᱱᱟᱹᱜ ᱜᱟᱱ ᱟᱵᱤᱱ ᱡᱚᱴᱟᱣ ᱠᱚ ᱟᱨ ᱵᱟᱝ ᱡᱟᱦᱟᱸᱭ ᱠᱚ ᱪᱤᱱᱦᱟᱹ ᱯᱚᱨᱤᱪᱚᱭ ᱦᱚᱲ ᱛᱤᱱᱟᱹᱜ ᱜᱟᱱ ᱠᱚ ᱚᱱᱠᱟ ᱢᱮᱱᱟᱜ ᱠᱚᱣᱟ ᱡᱟᱦᱟᱸᱵᱤᱱ ᱥᱟᱶ ᱥᱟᱶ ᱛᱮᱠᱚ ᱯᱟᱲᱦᱟᱜ ᱠᱟᱱᱟ
ᱟᱨ ᱡᱟᱦᱟᱸ ᱫᱚ ᱚᱞᱪᱤᱠᱤ ᱛᱮ ᱛᱚ ᱯᱟᱲᱦᱟᱣ ᱫᱚ ᱦᱩᱭᱩᱜ ᱠᱟᱱ ᱜᱮᱭᱟ ᱱᱤᱡᱮ ᱦᱚᱸ ᱯᱟᱲᱦᱟᱣ ᱦᱩᱭᱩᱜ ᱠᱟᱱᱟ᱾ ᱜᱮᱭᱟ ᱟᱫᱚ ᱟᱛᱳ ᱴᱚᱞᱟ ᱠᱚᱨᱮ ᱫᱚ ᱫᱚ ᱤᱥᱠᱩᱞ ᱠᱚᱫᱚ ᱵᱟᱹᱪᱩᱜ ᱟᱠᱟᱫᱟ ᱟᱫᱚ ᱵᱮᱝᱜᱚᱞᱤ ᱢᱤᱰᱤᱭᱟᱢ ᱛᱮᱜᱮ ᱡᱟᱹᱥᱛᱤ ᱫᱚ ᱚᱞᱚᱜ ᱯᱟᱲᱦᱟᱜ ᱫᱚ ᱪᱟᱞᱟᱜ ᱠᱟᱱ ᱜᱮᱭᱟ᱾ ᱟᱫᱚ ᱚᱱᱠᱟ ᱫᱚ ᱵᱟᱝᱠᱚ ᱯᱟᱲᱟᱜ ᱠᱟᱱ ᱜᱮᱭᱟ᱾
ᱟᱫᱚ ᱟᱹᱞᱤᱧ ᱞᱤᱧ ᱞᱟᱹᱭᱟ ᱡᱮ ᱱᱚᱣᱟᱜᱮ ᱡᱮ ᱟᱵᱚ ᱢᱟ ᱥᱟᱱᱛᱟᱲ ᱦᱚᱲ ᱦᱚᱯᱚᱱ ᱠᱟᱱ ᱜᱮᱭᱟᱵᱚ ᱟᱵᱚᱣᱟᱜ ᱨᱚᱲ ᱟᱞᱟᱝ ᱟᱲᱟᱝ ᱟᱨ ᱡᱷᱚᱛᱚᱣᱟᱜ ᱟᱵᱚᱜᱮ ᱡᱩᱫᱤ ᱟᱵᱚ ᱛᱮᱜᱮ ᱵᱟᱵᱚ ᱞᱟᱦᱟᱭᱟ ᱢᱟᱲᱟᱝ ᱛᱮ ᱛᱚ ᱞᱟᱦᱟ ᱛᱮᱦᱚᱸ ᱨᱟᱠᱟᱵᱩᱨᱩᱜ ᱠᱟᱱᱟ ᱛᱚ ᱩᱱᱠᱩ ᱦᱚᱸ ᱵᱟᱠᱚ ᱦᱚᱨ ᱰᱟᱦᱟᱨ ᱵᱟᱠᱚ ᱧᱟᱢᱟ ᱡᱮ ᱟᱠᱚᱣᱟᱜ ᱨᱚᱲ ᱪᱮᱫ ᱟᱲᱟᱝ ᱪᱮᱫ ᱚᱱᱟ ᱠᱚᱦᱚᱸ ᱵᱟᱠᱚ ᱴᱷᱤᱠᱟᱹᱭᱟ ᱛᱚ ᱟᱵᱚ ᱱᱤᱛᱚᱜ ᱱᱚᱜᱼᱚᱭ ᱛᱚ ᱠᱤᱪᱷᱩ ᱫᱩᱭ ᱛᱤᱱ ᱥᱮᱨᱢᱟ ᱠᱷᱚᱱᱟᱜ ᱜᱮ ᱮᱛᱚᱦᱚᱵ ᱟᱠᱟᱱᱟ ᱟᱵᱚ ᱥᱟᱱᱛᱟᱲ ᱨᱮᱱᱟᱜ ᱚᱞᱚᱜ ᱫᱚ ᱦᱮᱸ ᱥᱮ ᱵᱟᱝ
ᱦᱮᱸ ᱦᱮᱸ
ᱦᱩᱸ
ᱟᱫᱚ ᱱᱤᱛᱚᱜ ᱫᱚ ᱠᱩᱨᱩᱢᱩᱴᱩ ᱪᱟᱞᱟᱜ ᱠᱟᱱ ᱜᱮᱭᱟ᱾ ᱡᱟᱛᱮ ᱟᱵᱚ ᱦᱚᱸ ᱵᱮᱝᱜᱚᱞᱤ ᱢᱤᱰᱤᱭᱟᱢ ᱞᱮᱠᱟ ᱵᱚᱱ ᱢᱟᱱᱮ ᱞᱟᱦᱟ ᱥᱮᱫ ᱵᱚᱱ ᱞᱟᱦᱟ ᱤᱫᱤᱭᱟ᱾ ᱟᱫᱚ ᱪᱟᱞᱟᱜ ᱠᱟᱱ ᱜᱮᱭᱟ᱾ ᱟᱫᱚ ᱡᱟᱹᱥᱛᱤ ᱫᱚ ᱱᱤᱛᱚᱜ ᱫᱚ ᱵᱮᱝᱜᱚᱞᱤ ᱢᱤᱰᱤᱭᱟᱢ ᱫᱚ ᱟᱵᱚ ᱠᱷᱚᱱᱟᱜ ᱫᱚ ᱟᱹᱰᱤ ᱟᱹᱰᱤ ᱪᱮᱛᱟᱱ ᱨᱮᱜᱮ ᱢᱮᱱᱟᱜ ᱟᱠᱟᱫᱮ ᱜᱮᱭᱟ᱾
ᱚ ᱚᱱᱟ ᱠᱚᱵᱚ ᱪᱮᱥᱴᱟᱭᱟ ᱡᱮ ᱚᱱᱟᱠᱚ ᱚᱱᱟᱠᱚ ᱟᱵᱚᱣᱟᱜ ᱚᱞ ᱠᱤ ᱨᱚᱲ ᱠᱚ ᱪᱮᱛᱟᱱ ᱞᱟᱹᱜᱤᱫ ᱛᱮ ᱡᱟᱦᱟᱸ ᱛᱤᱱᱟᱹᱜ ᱞᱟᱛᱟᱨ ᱢᱮᱱᱟᱜᱼᱟ᱾ ᱛᱚ ᱵᱟᱹᱭ ᱵᱟᱹᱭ ᱛᱮ ᱡᱷᱚᱛᱚ ᱫᱤᱥᱚᱢ ᱡᱟᱠᱚᱛ ᱦᱚᱲ ᱠᱚ ᱵᱟᱲᱟᱭ ᱠᱮᱜᱼᱟ᱾ ᱡᱮ ᱟᱵᱚᱣᱟᱜ ᱵᱷᱟᱥᱟᱛᱮ ᱟᱵᱚᱣᱟᱜ ᱚᱞ ᱩᱰᱩᱠ ᱟᱠᱟᱱᱟ, ᱚᱱᱟ ᱵᱚ ᱥᱮᱬᱟᱭᱟ᱾ ᱟᱨ ᱱᱚᱜᱼᱚᱭ ᱠᱤᱪᱷᱩ ᱫᱤᱱ ᱞᱟᱦᱟ ᱠᱚᱨᱮᱜᱮ ᱚᱱᱮ ᱛᱤᱨᱤᱥᱮ ᱡᱩᱱ ᱦᱩᱞ ᱢᱟᱦᱟ ᱡᱟᱦᱟᱸ ᱵᱚᱱ ᱞᱟᱹᱭᱟᱜ ᱠᱟᱱᱟ ᱥᱤᱫᱩ ᱠᱟᱹᱱᱦᱩ ᱛᱟᱹᱠᱤᱱᱟᱜ ᱵᱨᱤᱴᱤᱥ ᱥᱚᱢᱢᱚᱞ ᱛᱤᱠᱤᱱ ᱞᱟᱹᱲᱦᱟᱹᱭ ᱠᱟᱛᱮᱫ ᱱᱚᱣᱟ ᱚᱱᱟ ᱦᱟᱥᱟ ᱫᱷᱟᱹᱨᱛᱤ ᱞᱟᱹᱜᱤᱫ ᱠᱤᱱ ᱞᱟᱹᱲᱦᱟᱹᱭ ᱞᱟᱜᱼᱟ᱾ ᱟᱨ ᱚᱱᱟ ᱚᱱᱠᱟ ᱞᱮᱠᱟᱱᱟᱜ ᱯᱨᱳᱜᱨᱟᱢ ᱠᱚ ᱟᱯᱮ ᱟᱹᱛᱩᱳ ᱠᱚᱨᱮ ᱵᱟᱝ ᱦᱩᱭ ᱵᱟᱲᱟᱜ ᱠᱟᱱᱟ?
ᱟᱸ ᱟᱞᱮ ᱫᱚ ᱦᱩᱞ ᱢᱟᱦᱟ ᱨᱮᱫᱚ ᱯᱨᱳᱜᱨᱟᱢ ᱥᱮ ᱚᱨᱜᱮᱥᱴᱟᱨ ᱠᱚᱫᱚ ᱵᱟᱝᱞᱮ ᱠᱚᱨᱟᱣ ᱜᱮᱭᱟ᱾ ᱟᱫᱚ ᱦᱩᱞ ᱢᱟᱦᱟ ᱫᱚ ᱟᱹᱰᱤ ᱱᱟᱯᱟᱭ ᱜᱮᱞᱮ ᱠᱚᱨᱟᱣ ᱜᱮᱭᱟ ᱟᱞᱮ ᱥᱮᱫ ᱫᱚ᱾
ᱟᱵᱚ ᱩᱱᱠᱩ ᱡᱟᱦᱟᱸᱭ ᱠᱚ ᱞᱟᱹᱞᱟᱹᱭ ᱜᱮᱭᱟ᱾ ᱢᱟᱱᱮ ᱡᱟᱹᱥᱛᱤ ᱠᱚ ᱵᱷᱟᱥᱚᱱ ᱵᱟᱲᱟᱭ ᱜᱮᱭᱟ ᱢᱚᱛᱞᱚᱵ ᱚᱱᱟ ᱩᱱᱠᱩᱣᱟᱜ ᱵᱤᱥᱚᱭ ᱠᱚᱛᱮ ᱡᱟᱦᱟᱸᱭ ᱵᱤᱯᱞᱚᱵ ᱠᱚᱠᱚ ᱛᱟᱦᱮᱸ ᱠᱟᱱᱟ ᱤᱝᱨᱮᱡᱽ ᱵᱤᱨᱩᱫᱽ ᱨᱮ ᱡᱟᱦᱟᱸ ᱟᱵᱚ ᱚᱠᱚᱭ ᱠᱚᱠᱚ ᱞᱟᱹᱲᱦᱟᱹᱭ ᱞᱟᱜ-ᱟ ᱩᱱᱠᱩ ᱵᱤᱥᱚᱭ ᱠᱚᱛᱮ ᱞᱟᱹᱞᱟᱹᱭ ᱵᱟᱲᱟ ᱠᱚ ᱚᱱᱠᱟ ᱟᱸᱡᱚᱢ ᱠᱚ ᱵᱟᱵᱤᱱ ᱪᱟᱞᱟᱣ ᱵᱟᱲᱟᱜ ᱜᱮᱭᱟ, ᱵᱟᱹᱵᱤᱱ ᱥᱮᱞᱮᱫ ᱵᱟᱲᱟᱜ ᱜᱮᱭᱟ᱾
ᱵᱟᱝᱜᱮ ᱚᱱᱠᱟ ᱫᱚ ᱟᱞᱮ ᱚᱱᱮ ᱦᱩᱞ ᱢᱟᱦᱟ ᱨᱮᱫᱚ ᱟᱫᱚ ᱟᱞᱮ ᱟᱹᱛᱩ ᱨᱮᱜᱮᱞᱮ ᱠᱚᱨᱟᱣ ᱜᱮᱭᱟ᱾ ᱟᱫᱚ ᱟᱫᱚ ᱚᱱᱟ ᱵᱤᱥᱚᱭ ᱛᱮ ᱡᱮᱢᱚᱱ ᱜᱟᱞᱢᱟᱨᱟᱣ ᱛᱟᱦᱮᱸᱱᱟ, ᱚᱱᱟ ᱠᱚᱫᱚ ᱦᱩᱭᱩᱜ ᱜᱮᱭᱟ᱾ ᱟ ᱦᱩᱞ ᱢᱟᱦᱟ ᱡᱚᱠᱷᱚᱱ ᱠᱚᱨᱟᱣ ᱦᱩᱭᱩᱜ ᱠᱟᱱᱟ᱾ ᱟᱹᱠᱤᱱᱟᱜ ᱵᱤᱥᱚᱭ ᱛᱮ ᱥᱮ ᱟᱹᱠᱤᱱᱟᱜ ᱵᱚᱭᱦᱟ ᱨᱮᱱᱟᱜ ᱵᱤᱥᱚᱭ ᱠᱟᱛᱮ ᱚᱱᱟ ᱠᱚᱫᱚ ᱜᱟᱞᱢᱟᱨᱟᱣ ᱦᱩᱭᱩᱜ ᱜᱮᱭᱟ᱾ ᱪᱮᱫᱠᱟ ᱠᱤᱱ ᱞᱟᱹᱲᱦᱟᱹᱭ ᱞᱮᱫᱼᱟ ᱠᱚ ᱟᱵᱚ ᱠᱚ ᱞᱟᱹᱜᱤᱫ ᱛᱮᱦᱚᱸ? ᱚᱱᱟ ᱠᱚᱫᱚ ᱦᱩᱭᱩᱜ ᱜᱮᱭᱟ ᱟᱞᱮᱥᱮᱫ ᱫᱚ ᱟᱹᱰᱤ ᱱᱟᱯᱟᱭ ᱜᱮ᱾
ᱦᱩᱸ ᱦᱩᱸ ᱚᱱᱟ ᱠᱚᱨᱮ ᱫᱚ ᱥᱮᱞᱮᱫ ᱫᱚᱨᱠᱟᱨ ᱜᱮ, ᱱᱤᱦᱟᱹᱛᱤ ᱡᱮᱦᱮᱛᱩ ᱟᱵᱚ ᱥᱟᱱᱛᱟᱲ ᱛᱚ ᱦᱚᱲ ᱦᱚᱯᱚᱱ ᱠᱟᱱ ᱜᱮᱭᱟ ᱵᱚᱱ ᱛᱚ᱾ ᱪᱮᱫ ᱵᱮᱱ ᱞᱟᱹᱭᱮᱫ?
ᱟᱵᱤᱱ ᱴᱷᱮᱱ ᱢᱤᱫᱴᱟᱱ ᱠᱩᱠᱞᱤᱧ ᱫᱚᱦᱚᱭᱮᱫᱟ᱾ ᱫᱤᱸᱭᱮ ᱟᱵᱤᱱ ᱴᱷᱮᱱ ᱢᱤᱫᱴᱟᱝ ᱠᱩᱠᱞᱤ ᱞᱤᱧ ᱫᱚᱦᱚᱭᱮᱫᱟ᱾
ᱦᱮᱸ
ᱟᱵᱚ ᱱᱚᱝᱠᱟᱱ ᱚᱱ ᱚᱱᱮ ᱦᱩᱞ ᱢᱟᱦᱟ ᱞᱮᱠᱟᱱ ᱫᱤᱱ ᱨᱮ ᱟᱸᱻᱦ ᱟᱵᱚ ᱦᱩᱞ ᱢᱟᱱᱮ ᱛᱤᱨᱤᱥᱮ ᱡᱩᱱ ᱦᱩᱞ ᱢᱟᱦᱟ ᱞᱮᱠᱟᱱ ᱫᱤᱱ ᱨᱮ ᱟᱨ ᱚᱨᱜᱮᱥᱴᱟᱨ ᱥᱮ ᱯᱨᱳᱜᱨᱟᱢ ᱫᱚᱦᱚ ᱫᱚ ᱛᱤᱱᱟᱹᱜ ᱞᱟᱹᱠᱛᱤᱭᱟ ᱟᱹᱵᱤᱱᱟᱜ ᱢᱚᱛ? ᱠᱟᱹᱴᱤᱡ ᱡᱩᱫᱤ ᱵᱤᱱ ᱞᱟᱹᱭ ᱥᱚᱫᱚᱨ ᱠᱮᱭᱟ, ᱟᱹᱰᱤ ᱱᱟᱯᱟᱭ ᱠᱚᱜᱼᱟ᱾
ᱵᱟᱝ ᱵᱟᱝ ᱵᱟᱝ ᱟᱹᱞᱤᱧᱟᱜ ᱡᱟᱦᱟᱸ ᱛᱤᱱᱟᱹᱜ ᱞᱤᱧ ᱵᱷᱟᱹᱵᱤ ᱥᱮᱴᱮᱨ ᱫᱟᱲᱮᱭᱟᱜ ᱠᱟᱱᱟ ᱟᱨ ᱱᱚᱣᱟ ᱦᱩᱞᱢᱟᱞᱟ ᱦᱩᱞ ᱢᱟᱦᱟ ᱥᱟᱶᱛᱮ ᱱᱚᱣᱟ ᱚᱨᱠᱮᱥᱴᱨᱟ ᱠᱚᱫᱚ ᱵᱟᱝᱜᱮ ᱫᱚᱦᱚ ᱩᱪᱤᱛ ᱠᱟᱱᱟ᱾ ᱱᱚᱣᱟ ᱠᱷᱟᱹᱛᱤᱨ ᱡᱮ ᱚᱱᱟᱫᱚ ᱦᱩᱞ ᱢᱟᱦᱟ ᱫᱚ ᱢᱤᱫᱴᱟᱝ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ᱾ ᱟᱸᱡᱚᱢᱮ ᱫᱟᱵᱤᱱ? ᱦᱮᱞᱳ